ᱟ ᱜᱮᱭᱟ
ᱡᱚᱦᱟᱨ ᱜᱮ
ᱨᱚᱲᱟ ᱪᱮᱫ ᱦᱚᱸ ᱵᱟᱝ ᱫᱩᱲᱩᱵ ᱠᱟᱹᱱᱟᱹᱧ ᱱᱤᱛᱚᱜ ᱫᱚ
ᱦᱳᱭ ᱟᱸᱡᱚᱢᱚᱜ ᱠᱟᱱ ᱜᱮᱭᱟ ᱤᱧᱟᱹᱜ ᱟᱸᱡᱚᱢᱚᱜ ᱠᱟᱱᱟ,
ᱦᱮᱸ ᱟᱸᱡᱚᱢᱚᱜ ᱠᱟᱱ ᱜᱮᱭᱟ,
ᱟᱪᱪᱷᱟ ᱛᱚ, ᱢᱤᱫᱴᱮᱡ ᱴᱚᱯᱤᱠ ᱞᱟᱝ ᱟᱹᱜᱩᱭᱟ ᱦᱳᱭᱥᱮ,
ᱦᱮᱸ ᱱᱤᱛᱳ ᱱᱟᱟᱜ ᱮ ᱧᱮᱞᱚᱜᱚᱜ ᱠᱟᱱᱟ ᱱᱤᱛᱚᱜ ᱫᱚ ᱟᱛᱚ ᱨᱮ, ᱫᱟᱨᱮ ᱟᱹᱰᱤ ᱡᱟᱹᱥᱛᱤ ᱠᱚ ᱢᱟᱜ ᱮᱫᱟ ᱦᱮᱸᱥᱮ,
ᱦᱳᱭ
ᱛᱟᱨᱯᱚᱨᱮ ᱡᱟᱦᱟᱸ ᱦᱚᱛᱮᱡ ᱛᱮ, ᱦᱚᱭᱞᱚᱝ ᱨᱮ ᱥᱤᱛᱩᱝ ᱵᱚᱱ ᱡᱟᱹᱥᱛᱤᱜ ᱠᱟᱱᱟ ᱟᱵᱚᱣᱟᱜ ᱦᱚᱭᱞᱚᱝ ᱢᱟᱱᱮ ᱵᱟᱹᱲᱤᱡᱚᱜ ᱫᱚ ᱥᱮ ᱫᱚ ᱱᱚᱣᱟ, ᱫᱟᱨᱮ ᱵᱤᱨ ᱠᱚ ᱫᱟᱨᱮ ᱠᱚ ᱚᱱᱟ ᱵᱟᱧᱪᱟᱣ ᱫᱚᱦᱚ ᱜᱟᱱᱚᱣᱜᱼᱟ ᱥᱮ ᱟᱨᱚ,
ᱱᱚᱣᱟ ᱞᱟᱹᱜᱤᱫ ᱫᱚ ᱫᱟᱨᱮ ᱠᱚ ᱟᱹᱣᱲᱤ ᱵᱟᱝ ᱢᱟᱜ ᱫᱚᱨᱠᱟᱨ ᱟᱨ ᱞᱤᱧ ᱞᱟᱹᱭᱟ ᱠᱤ ᱡᱟᱦᱟᱸ ᱵᱤᱱ ᱞᱟᱹᱭᱠᱮᱜᱼᱟ ᱠᱤ ᱥᱤᱛᱩᱝ ᱟᱹᱰᱤ ᱡᱟᱹᱥᱛᱤᱜ ᱠᱟᱱᱟ! ᱛᱚ ᱚᱱᱟ ᱞᱟᱹᱜᱤᱫ ᱟᱵᱚ ᱫᱟᱨᱮ ᱨᱚᱦᱚᱭ ᱫᱚᱨᱠᱟᱨ ᱟᱨ ᱡᱟᱦᱟᱸ ᱟᱹᱣᱲᱤᱜ ᱜᱮ ᱫᱟᱨᱮ ᱠᱚᱠᱚ ᱢᱟᱜᱮᱫ ᱠᱟᱱᱟ ᱥᱮ ᱥᱟᱦᱟᱱᱮᱫ ᱠᱟᱱᱟ ᱵᱚᱱ ᱚᱱᱟ ᱠᱚ ᱟᱹᱣᱲᱤ ᱵᱟᱝ ᱢᱟᱜ ᱫᱚᱨᱠᱟᱨ ᱟᱨ ᱱᱚᱣᱟ ᱞᱟᱹᱜᱤᱫ ᱦᱚᱸ ᱢᱤᱫᱴᱮᱱ ᱢᱟᱱᱮ ᱮ ᱠᱟᱹᱩᱱ ᱞᱟᱹᱜᱩ ᱫᱚᱨᱠᱟᱨ ᱠᱤ ᱟᱹᱣᱰᱤ ᱦᱚᱲ ᱟᱹᱣᱨᱤ ᱡᱟᱦᱟᱸᱭ ᱫᱟᱨᱮ ᱵᱟᱭ ᱢᱟᱜ ᱫᱟᱲᱮᱭᱟᱜᱼᱟ, ᱱᱚᱣᱟ ᱢᱟᱵᱚᱱ ᱵᱟᱰᱟᱭ ᱜᱮᱭᱟ ᱠᱤ ᱫᱟᱨᱮᱢᱟᱜ ᱟᱹᱣᱲᱤ ᱫᱚ ᱢᱤᱫ ᱦᱤᱥᱟᱹᱵ ᱛᱮ ᱟᱯᱨᱟᱫ ᱜᱮᱭᱟ ᱢᱮᱱᱠᱷᱟᱱ ᱟᱭᱢᱟ ᱦᱚᱲ ᱚᱱᱠᱟ ᱵᱟᱝᱵᱚᱱ ᱦᱩᱫᱤᱥᱚᱜ ᱛᱟᱦᱮᱱᱟ, ᱟᱨ ᱱᱤᱛᱚᱜ ᱧᱮᱞᱚᱜ ᱠᱟᱱᱟ ᱠᱤ ᱟᱭᱢᱟ ᱞᱮᱠᱟᱱ ᱦᱚᱲ ᱫᱟᱨᱮ ᱫᱚ ᱠᱚᱢᱟᱜᱮᱫ ᱠᱟᱱ ᱜᱮᱭᱟ ᱢᱮᱱᱠᱷᱟᱱ ᱨᱚᱦᱚᱭ ᱫᱚ ᱵᱟᱝ ᱠᱚ ᱨᱚᱦᱚᱭᱮᱫ ᱠᱟᱱᱟ ᱚᱱᱟ ᱠᱚᱦᱚᱸ ᱠᱟᱱᱟ ᱟᱨᱚ ᱟᱭᱢᱟ ᱠᱟᱨᱚᱱ ᱢᱮᱱᱟᱜᱼᱟ ᱚᱱᱟᱨᱮ ᱟᱢᱟᱜ ᱪᱮᱫ ᱢᱮᱱ ᱢᱮᱱᱟᱜᱼᱟ ᱞᱟᱹᱭ ᱫᱟᱲᱮᱭᱟᱜ ᱟᱢ,
ᱦ ᱟᱹᱰᱤ ᱡᱚᱛᱷᱟᱛ ᱠᱟᱛᱷᱟ ᱜᱮᱢ ᱞᱟᱹᱭ ᱟᱠᱟᱫᱟ, ᱦᱮᱸ ᱱᱚᱝᱠᱟ ᱡᱮᱦᱟ ᱞᱮᱠᱟ ᱟᱜ ᱡᱚᱠᱷᱚᱱ ᱫᱟᱨᱮ ᱵᱚᱱ ᱢᱟᱜᱟ ᱢᱤᱫᱴᱮᱱ ᱫᱟᱨᱮ ᱵᱚᱱ ᱢᱟᱜ ᱞᱮᱠᱷᱟᱱ ᱚᱱᱟ ᱢᱤᱫᱴᱮᱱ ᱠᱷᱚᱱ ᱡᱟᱹᱥᱛᱤ ᱫᱟᱨᱮ ᱨᱚᱦᱚᱭ, ᱦᱩᱭᱩᱜᱼᱟ ᱦᱮᱸ ᱥᱮ ᱢᱤᱫ ᱢᱤᱫᱴᱮᱱ ᱫᱟᱨᱮ ᱢᱟᱜ ᱢᱟᱱᱮ ᱵᱟᱨᱭᱟ ᱵᱟᱠᱷᱟᱱ ᱯᱭᱟ ᱜᱟᱱ ᱫᱟᱨᱮ ᱵᱚᱱ ᱨᱚᱦᱚᱭ ᱢᱟ, ᱯᱚᱨᱮ ᱟ ᱵᱟᱫᱽ ᱵᱟᱹᱠᱤ ᱫᱚ ᱟᱢᱜᱮ ᱱᱟᱜ ᱮᱢ ᱞᱟᱹᱭ ᱠᱮᱫᱟ ᱯᱨᱟᱭ ᱡᱚᱛᱚ ᱞᱮᱠᱟᱜ ᱜᱮ ᱟᱨ ᱫᱟᱨᱮ ᱢᱟᱜ ᱦᱚᱛᱮᱜ ᱛᱮ ᱥᱩᱫᱩ ᱱᱚᱣᱟ ᱥᱤᱛᱩᱝ ᱫᱚ ᱵᱟᱝ ᱚᱱᱟ ᱥᱟᱶ ᱛᱮ ᱟᱨᱚ ᱟᱹᱰᱤ ᱜᱟᱱ ᱮᱸᱜ ᱵᱟᱹᱲᱤᱡ ᱚᱨᱥᱚᱝ ᱯᱟᱲᱟᱜ ᱠᱟᱱᱟ ᱟᱵᱚᱣᱟᱜ ᱱᱚᱣᱟ ᱞᱟᱭᱚᱝ ᱨᱮ ᱦᱮ ᱥᱮ
ᱦᱮᱸ
ᱥᱟᱱᱛᱷᱟᱲ ᱛᱮ ᱥᱟᱱᱛᱟᱲ ᱛᱮᱫ ᱞᱟᱭᱚᱝ
ᱦᱩᱸ
ᱵᱩᱡᱷᱟᱹᱣ ᱛᱟᱨ ᱯᱚᱨᱮ ᱚᱱᱟ ᱥᱟᱛ ᱮ ᱫᱟᱜ ᱨᱮᱱᱟᱜ ᱵᱮᱵᱚᱦᱟᱨ ᱟᱹᱰᱤ ᱡᱟᱹᱥᱛᱤ ᱦᱩᱭᱩᱜ ᱠᱟᱱᱟ ᱟᱵᱚ ᱵᱚᱱ ᱵᱟᱲᱟᱭ ᱜᱮᱭᱟ ᱧᱩ ᱫᱟᱜ ᱫᱚ ᱟᱹᱰᱤ ᱠᱚᱢ ᱜᱮ ᱢᱮᱱᱟᱜᱼᱟ ᱟᱨ ᱟᱹᱰᱤ ᱟᱹᱰᱤ ᱡᱟᱭᱜᱟ ᱨᱮᱫᱚ ᱧᱩ ᱫᱟᱜ ᱵᱟᱝ ᱜᱮ ᱧᱟᱢᱚᱜᱚᱜ ᱠᱟᱱᱟ ᱦᱮᱸ ᱥᱮ
ᱦᱳᱭ
ᱟᱨ ᱡᱟᱦᱟᱸ ᱫᱟᱜ ᱩᱰᱩᱠᱚᱜᱼᱟ ᱚᱱᱟ ᱫᱚ ᱧᱩ ᱨᱮᱱᱟᱜ ᱠᱚᱱᱚ ᱮ ᱴᱷᱤᱠ ᱜᱮᱭᱟ ᱵᱟᱹᱱᱩᱜᱼᱟ, ᱡᱮ ᱫᱟᱜ ᱧᱩ ᱜᱟᱱᱚᱜᱼᱟ ᱦᱤᱛᱚ ᱫᱚ ᱫᱟᱜ ᱪᱮᱫ ᱞᱮᱠᱟ ᱠᱟᱛᱮ ᱟᱵᱚ ᱵᱟᱧ ᱪᱟ ᱩᱱᱟᱹᱜ ᱵᱟᱝ ᱵᱚᱱ ᱮ ᱠᱷᱚᱨᱪᱚᱭᱟ ᱮ ᱠᱷᱚᱨᱪᱟᱭᱟ
ᱦᱚᱭ
ᱱᱚᱣᱟ ᱤᱫᱤ ᱠᱟᱛ
ᱦᱳᱭ ᱡᱮᱢᱚᱱ ᱫᱟᱜ ᱫᱚ ᱟᱵᱚ ᱞᱟᱹᱜᱤᱫ ᱟᱹᱰᱤᱢ ᱪᱮᱫ ᱤᱧ ᱢᱮᱱᱟ ᱠᱤ ᱫᱟᱜ ᱠᱤ ᱵᱮᱱᱟ ᱡᱟᱦᱟᱱᱟᱜ ᱪᱮᱫ ᱦᱚᱸ ᱵᱟᱝ ᱦᱩᱭᱩᱜ ᱛᱟᱵᱚᱱᱟ ᱦᱳᱭ ᱥᱮ ᱟᱫᱚ ᱚᱱᱟ ᱢᱟᱱᱮ ᱠᱟᱹᱴᱤᱡ ᱠᱟᱹᱴᱤᱡ ᱡᱤᱱᱤᱥ ᱠᱷᱚᱡ ᱜᱤ ᱵᱚᱫᱚᱞ ᱦᱩᱭᱩᱜ ᱛᱟᱵᱚᱱᱟ ᱡᱮᱢᱚᱱ ᱟᱹᱣᱲᱤ ᱜᱤ ᱟᱹᱰᱤ ᱟᱸᱴ ᱜᱟᱲ ᱫᱟᱜ ᱵᱚᱱ ᱠᱷᱚᱨᱪᱟᱭ ᱛᱟᱦᱮᱱᱟ ᱟᱨ ᱨᱟᱹᱜ ᱡᱟᱦᱟᱸ ᱥᱮᱫ ᱫᱟᱜ ᱛᱮᱦᱮᱱᱟ ᱚᱱᱛᱮ ᱫᱚ ᱵᱟᱝ ᱵᱩᱡᱟᱹᱜ ᱛᱟᱦᱮᱱᱟ ᱠᱤ ᱫᱟᱜ ᱫᱚ ᱛᱤᱱᱟᱹᱜ ᱠᱚᱥᱴᱚ ᱛᱮᱠᱚ ᱧᱟᱢᱮᱫᱼᱟ ᱦᱚᱲ ᱡᱟᱦᱟᱸ ᱥᱮᱱ ᱫᱟᱜ ᱨᱮᱱᱟᱜ ᱠᱚᱥᱴᱚ ᱢᱮᱱᱟᱜᱼᱟ ᱚᱱᱛᱮ ᱜᱮᱠᱚ ᱵᱩᱡᱷᱟᱹᱣ ᱫᱟᱲᱮᱭᱟᱜᱼᱟ ᱠᱤ ᱫᱟᱜ ᱛᱤᱱᱟᱹᱜ
ᱢᱟᱱᱮ ᱪᱮᱫ ᱤᱧ ᱞᱟᱹᱭᱟ ᱫᱟᱜ ᱛᱤᱱᱟᱹᱜ ᱫᱚᱨᱠᱟᱨ ᱡᱤᱱᱤᱥ ᱠᱟᱱᱟ ᱡᱮᱠᱤ ᱡᱟᱦᱟᱸ ᱴᱷᱮᱱ ᱫᱟᱜ ᱡᱟᱦᱟᱸᱭᱮ ᱧᱟᱢᱮᱫ ᱠᱟᱱᱟ ᱩᱱᱤ ᱫᱚ ᱵᱟᱭ ᱵᱩᱡᱷᱟᱹᱣ ᱫᱟᱲᱮᱭᱟᱜ ᱠᱟᱱᱟ ᱪᱮᱫᱟᱜ ᱥᱮ ᱠᱟᱨᱚᱱ ᱫᱚ ᱩᱱᱤ ᱴᱷᱮᱱ ᱠᱳᱱᱳ ᱫᱤᱱ ᱠᱚᱥᱴᱚ ᱵᱟᱝ ᱦᱩᱭ ᱠᱟᱱᱟ ᱚᱱᱠᱟ ᱡᱮᱢᱚᱱ ᱱᱤᱛᱚᱜ ᱥᱚᱢᱚᱭ ᱨᱮ ᱫᱟᱜ ᱵᱟᱭ ᱡᱟᱹᱲᱤᱭᱟᱜ ᱠᱟᱱᱟ ᱛᱚ ᱱᱤᱛᱚᱜ ᱵᱩᱡᱷᱟᱹᱜ ᱠᱟᱱᱟ ᱠᱤ ᱫᱟᱜ ᱟᱹᱣᱲᱤ ᱵᱟᱝ ᱳᱭᱮᱥᱴ ᱫᱚᱨᱠᱟᱨ ᱟᱨ ᱚᱱᱟ ᱡᱩᱫᱤ ᱞᱟᱹᱭᱟᱹᱧ ᱵᱟᱵᱚᱱ ᱵᱮᱥᱴᱟ ᱪᱮᱠᱟ ᱠᱟᱛᱮᱜ ᱛᱚ ᱡᱚᱛᱚ ᱠᱷᱚᱡ ᱞᱟᱦᱟ ᱨᱮ ᱟᱯᱱᱟᱨ ᱟᱯᱱᱟᱨ ᱚᱲᱟᱜ ᱨᱮ ᱡᱟᱦᱟᱸ ᱫᱟᱜ ᱦᱤᱡᱩᱜ ᱠᱟᱱᱟ ᱱᱮᱛᱟᱨ ᱫᱚ ᱥᱟᱱᱟᱢ ᱦᱚᱲ ᱜᱤ ᱫᱟᱜ ᱠᱚ ᱵᱮᱵᱚᱥᱛ ᱛᱟᱣ ᱠᱟᱜ ᱠᱚᱣᱟ ᱡᱟᱦᱟᱸ ᱡᱮ ᱫᱟᱜ ᱦᱤᱡᱩᱜ ᱠᱟᱱ ᱛᱟᱵᱚᱱᱟ ᱥᱮ
ᱱᱚᱞ ᱠᱚᱵᱚᱱ ᱧᱮᱞᱟ ᱠᱤ ᱢᱚᱸᱡᱽ ᱛᱮ ᱚᱱᱟ ᱠᱟᱹᱭ ᱵᱟᱹᱲᱤᱡ ᱛᱚ ᱵᱟᱹᱱᱩᱜ-ᱟ ᱠᱟᱹᱭ ᱫᱟ ᱛᱚ ᱵᱟᱝ ᱳᱭᱮᱥᱴᱚᱜ ᱠᱟᱱᱟ᱾ ᱟᱨ ᱢᱟᱛᱞᱟᱵ ᱤᱧ ᱢᱟᱱᱮᱭᱟ ᱠᱤ ᱡᱟᱫᱟ ᱥᱮ ᱡᱟ ᱫᱟ ᱵᱚᱞᱮ ᱵᱟᱵᱚᱱ ᱵᱟᱨᱵᱟᱫ ᱢᱟ ᱟᱨ
ᱱᱚᱞ ᱡᱷᱤᱡ ᱵᱟᱵᱚᱱ ᱵᱟᱹᱜᱤᱭᱟᱜ ᱢᱟ ᱟᱨ ᱡᱟᱦᱟᱱᱟᱜ ᱚᱲᱟᱜ ᱠᱚ ᱨᱮᱦᱚᱸ ᱫᱟᱜ ᱵᱚᱱ ᱫᱚᱦᱚ ᱠᱟᱜ-ᱟ ᱚᱱᱟ ᱦᱚᱸ ᱡᱮᱢᱚᱱ
ᱟᱹᱣᱲᱤ ᱡᱮᱭᱥᱮ ᱚᱴᱟᱜ ᱠᱟᱛᱮᱫ ᱵᱚᱱ ᱫᱚᱦᱚ ᱠᱟᱜ ᱠᱟᱱᱟ ᱚᱴᱟᱜ ᱠᱟᱛᱮᱫ ᱵᱟᱝ ᱵᱚᱱ ᱫᱚᱦᱚ ᱠᱟᱜ ᱟᱨ ᱪᱮᱫ ᱤᱧ ᱞᱟᱹᱭᱟ ᱡᱟᱦᱟᱸ ᱠᱤᱪᱨᱤᱡ ᱠᱚ ᱵᱚᱱ ᱥᱟᱯᱷᱟᱭᱟ ᱥᱮ ᱢᱟᱱᱮ ᱰᱟᱹᱵᱨᱟᱹᱜ ᱟᱵᱚᱱ ᱡᱟᱦᱟᱸᱱᱟᱜ ᱜᱤ ᱩᱢᱠᱩ ᱦᱩᱭᱩᱜ ᱛᱟᱵᱚᱱ ᱛᱟᱦᱮᱱᱟ ᱚᱱᱟ
ᱢᱟᱱᱮ ᱢᱚᱸᱡᱽ ᱛᱮᱵᱚᱱ ᱤᱭᱩᱡ ᱢᱟ ᱥᱟᱱᱟᱢ ᱡᱤᱱᱤᱥ ᱨᱮ ᱟᱹᱣᱰᱤ ᱵᱟᱵᱚᱱ ᱣᱮᱥᱴ ᱜᱤᱰᱤ ᱠᱟᱜᱼᱟ ᱟᱨ ᱟᱨ ᱤᱧᱟᱹᱜ ᱢᱟᱭᱤᱱᱰ ᱨᱮ ᱵᱟᱝ ᱦᱤᱡᱩᱜ ᱠᱟᱱᱟ ᱡᱟᱦᱟᱱᱟᱜ ᱞᱟᱹᱭ ᱫᱟᱲᱮᱭᱟᱜ ᱟᱢ
ᱦᱮᱸ ᱴᱷᱤᱠ ᱴᱷᱤᱠ ᱴᱷᱤᱠ ᱠᱟᱛᱷᱟ ᱠᱚᱜᱮᱢ ᱞᱟᱹᱭ ᱠᱟᱫᱟ ᱛᱟᱨᱯᱚᱨᱮ ᱦᱟᱸᱜ ᱱᱚᱰᱮ ᱫᱟᱜ ᱡᱩᱫᱤ ᱱᱤᱛᱚᱜ ᱱᱟᱦᱟᱜ ᱵᱟᱝᱵᱚᱱ ᱵᱟᱧᱪᱟᱣᱟ ᱦᱟᱯᱮᱱ ᱫᱤᱱ ᱨᱮ ᱡᱟᱦᱟᱸᱭ ᱟᱵᱚᱨᱮᱱ ᱟᱨᱚ ᱠᱚ ᱦᱤᱡᱩᱜ ᱠᱟᱱᱟ ᱱᱟᱦᱟᱜ ᱱᱩᱠᱩᱣᱟᱜ ᱱᱟᱱᱟ ᱞᱮᱠᱟᱱ ᱚᱥᱩᱵᱤᱫᱷᱟ ᱠᱚ ᱦᱩᱭᱩᱜ ᱛᱟᱠᱚᱣᱟ ᱱᱤᱛᱚᱜ ᱫᱚ ᱩᱱᱟᱹᱜ ᱵᱟᱝ ᱦᱩᱭᱩᱜ ᱠᱟᱱ ᱨᱮᱦᱚᱸ ᱦᱮᱸ ᱥᱮ ᱛᱟᱨ ᱯᱚᱨᱮ ᱱᱚᱸᱰᱮ ᱱᱟᱦᱟᱜ ᱮᱭ ᱧᱮᱞ ᱮᱫᱟ ᱵᱚᱱ ᱱᱚᱝᱠᱟ ᱠᱤᱪᱷᱩ ᱡᱟᱭᱜᱟ ᱨᱮ ᱤᱧ ᱧᱮᱞ ᱠᱟᱫᱟ ᱟᱹᱣᱲᱟᱹ ᱜᱮ ᱫᱟᱜ ᱪᱟᱹᱞᱩ ᱢᱮᱱᱟᱜᱼᱟ ᱱᱚᱰᱩᱜᱚᱜ ᱠᱟᱱᱟ ᱛᱚ ᱩᱰᱩᱜᱚᱜ ᱠᱟᱱ ᱜᱮᱭᱟ ᱱᱚᱜᱼᱱᱟ ᱡᱤᱱᱤᱥ ᱠᱚ ᱢᱟᱱᱮ ᱟᱨ ᱡᱟᱹᱥᱛᱤ ᱫᱟᱜ
ᱦᱳᱭ
ᱚᱱᱟ ᱠᱚᱞ ᱠᱚ ᱡᱟᱦᱟᱸ ᱛᱟᱦᱮᱱᱟ ᱛᱟᱨᱯᱚᱨᱮ ᱱᱚᱝᱠᱟ ᱜᱟᱹᱰᱤ ᱟᱹᱨᱩᱵ ᱠᱷᱮᱛᱨᱚ ᱨᱮᱦᱚᱸ ᱧᱮᱞᱚᱜᱚᱜ ᱠᱟᱱᱟ ᱫᱟᱜ ᱠᱚ ᱫᱚᱢᱮ ᱚᱝᱠᱟ ᱟᱹᱣᱲᱟ ᱜᱮ ᱚᱱᱮ ᱯᱟᱭᱤᱯ ᱛᱮ ᱰᱟᱭᱨᱮᱠᱴ ᱥᱮᱴ ᱠᱟᱜ ᱠᱟᱱᱟ ᱟᱨ ᱤᱭᱟᱹ ᱢᱟᱱᱮ ᱱᱚᱝᱠᱟ ᱦᱚᱸ ᱚᱱᱟ ᱵᱟᱹᱞᱛᱤ ᱨᱮ ᱫᱟᱜ ᱦᱟ ᱛᱟᱣ ᱠᱟᱛᱮ ᱱᱚᱝᱠᱟ ᱡᱩᱫᱤ ᱵᱚᱱ ᱟᱹᱨᱩᱵᱟ ᱚᱸᱰᱮ ᱠᱷᱚᱱ ᱦᱚᱸ ᱠᱟᱹᱴᱤᱡ ᱫᱟᱜ ᱵᱟᱧᱪᱟᱣ ᱜᱟᱱᱚᱜᱼᱟ ᱥᱮ ᱠᱤᱱᱵᱟ ᱡᱟᱦᱱᱟᱜ ᱡᱟᱢᱟ ᱵᱚᱱ ᱥᱟᱯᱷᱟ ᱠᱮᱫᱟ ᱚᱱᱟ ᱥᱟᱯᱷᱟ ᱫᱟᱜ ᱛᱮᱜᱮ ᱜᱟᱹᱰᱤ ᱠᱚ ᱟᱹᱨᱩᱵ ᱞᱮᱠᱷᱟᱱ ᱱᱟᱯᱟᱭᱚᱜᱼᱟ ᱟᱨᱚ
ᱱᱚᱜᱼᱚ ᱱᱚᱠᱟᱱᱟᱜ ᱦᱩᱰᱤᱧ ᱦᱩᱰᱤᱧ ᱤᱭᱟᱹ ᱠᱷᱚᱱ ᱜᱮ ᱟᱹᱰᱤ ᱜᱟᱱ ᱫᱟᱜ
ᱦᱳᱭ ᱡᱮᱢᱚᱱ ᱟᱭᱢᱟ ᱞᱮᱠᱟᱱ ᱡᱤᱱᱤᱥ ᱨᱮ ᱡᱮᱢᱚᱱ ᱡᱟᱦᱟᱱᱟᱜ ᱵᱚᱱ ᱟᱹᱨᱩᱵᱮᱜᱼᱟ ᱥᱮ ᱡᱟᱦᱟᱱᱟᱜ ᱵᱚᱱ ᱪᱮᱠᱟᱭ ᱜᱷᱟᱹᱲᱤᱡ ᱡᱮᱢᱚᱱ ᱱᱚᱞ ᱪᱟᱹᱞᱩ ᱜᱮ ᱛᱟᱦᱮᱱᱟ ᱡᱷᱤᱡ ᱜᱮ ᱟᱨ ᱛᱤᱱᱟᱹᱜ ᱵᱚᱱ ᱟᱹᱨᱩᱵ ᱱᱟ ᱟᱹᱨᱩᱵ ᱱᱟᱵᱚᱱ ᱟᱨ ᱵᱟᱹᱠᱤ ᱫᱟᱜ ᱚᱱᱠᱟ ᱡᱚᱨᱚᱜ ᱛᱮᱜᱮ ᱛᱟᱦᱮᱱᱟ ᱥᱮ ᱠᱚ ᱞᱟᱹᱭᱟ ᱠᱤ ᱚ ᱱᱟᱥᱮ ᱱᱟᱥᱮ ᱜᱮᱛᱚ ᱡᱚᱨᱚᱜ ᱠᱟᱱᱟ ᱥᱮ ᱛᱷᱚᱲᱟ ᱜᱟᱱ ᱜᱮᱛᱚ ᱵᱟᱹᱲᱛᱤ ᱠᱟᱱᱟ ᱚᱱᱟ ᱫᱟᱜ ᱫᱚ ᱫᱩᱞ ᱜᱤᱰᱤ ᱠᱟᱜ ᱢᱮ ᱦᱳᱭᱥᱮ ᱟᱨ ᱡᱮᱢᱚᱱᱮᱢ ᱞᱟᱹᱭᱠᱮᱜᱼᱟ ᱠᱤ ᱜᱟᱹᱰᱤ ᱠᱚᱠᱚ ᱥᱟᱯᱷᱟᱭᱮᱫ ᱠᱟᱱᱟ ᱟᱨ ᱱᱚᱞ ᱡᱮ ᱪᱟᱹᱞᱩ ᱜᱮᱠᱚ ᱫᱚᱦᱚ ᱠᱟᱜ ᱠᱟᱱᱟ ᱛᱚ ᱚᱱᱟ ᱨᱮᱦᱚᱸ ᱩᱱᱠᱩ ᱵᱟᱝᱠᱚ ᱵᱩᱡᱷᱟᱹᱣ ᱫᱟᱲᱮᱭᱟᱜ ᱠᱟᱱᱟ ᱠᱟᱨᱚᱱ ᱩᱱᱠᱩ ᱫᱚ ᱯᱟᱭᱥᱟ ᱟᱨ ᱤᱭᱟᱹ ᱨᱮᱱᱟᱜ ᱢᱮᱱᱟᱜ ᱛᱟᱠᱚᱣᱟ ᱥᱮ, ᱢᱟᱱᱮ ᱠᱟᱹᱣᱰᱤ ᱟᱨᱡᱟᱣ ᱞᱟᱹᱜᱤᱫ ᱢᱮᱱᱟᱜ ᱛᱟᱠᱚᱣᱟ᱾ ᱛᱚᱻ᱾ ᱚᱱᱟ ᱞᱮᱠᱟᱛᱮ ᱩᱱᱠᱩ ᱠᱚ ᱢᱤᱫᱴᱮᱡ ᱚᱱᱟᱫᱚ ᱤᱱᱠᱟᱢ ᱫᱷᱟᱨᱟ ᱦᱩᱭᱮᱱ ᱛᱟᱠᱚᱣᱟ ᱵᱤᱡᱽᱱᱮᱥ᱾ ᱟᱫᱚ ᱚᱱᱟ ᱞᱮᱠᱟᱛᱮ ᱩᱱᱠᱩ ᱵᱟᱝᱠᱚ ᱵᱩᱡᱷᱟᱹᱣ ᱫᱟᱲᱮᱭᱟᱜ ᱠᱟᱱᱟ, ᱢᱮᱱᱠᱷᱟᱱ ᱩᱱᱤᱜ ᱜᱮ ᱡᱩᱫᱤ ᱚᱲᱟᱜ ᱨᱮ ᱚᱱᱟ ᱡᱤᱱᱤᱥ ᱜᱮ ᱡᱚᱠᱷᱚᱱ ᱩᱱᱤᱭᱟᱜ ᱞᱟᱭᱤᱱ ᱵᱟᱝ ᱛᱟᱦᱮᱸᱱᱟ ᱥᱮ ᱫᱟᱜ ᱫᱚᱨᱠᱟᱨᱮᱭᱟ ᱟᱨ ᱡᱚᱫᱤ ᱞᱟᱭᱤᱱ ᱚᱱᱠᱟ, ᱥᱟᱯᱞᱟᱭ ᱵᱟᱭ ᱮᱢ ᱠᱮᱫᱟ ᱩᱱᱤᱭᱟᱜ ᱴᱝᱠᱤ ᱨᱮ ᱫᱟᱜ ᱪᱟᱵᱟᱜ ᱛᱟᱭᱟ᱾ ᱛᱚ ᱛᱚᱠᱷᱚᱱᱮ ᱵᱩᱡᱷᱟᱹᱣ ᱛᱟᱦᱮᱸᱱᱟ ᱠᱤ ᱫᱟᱜ ᱵᱚᱞᱮ ᱚᱱᱠᱟ ᱵᱟᱝ ᱚᱭᱮᱥᱴ ᱡᱟᱹᱨᱩᱲ ᱠᱟᱱᱟ᱾ ᱟᱨ ᱚᱱᱮ ᱚᱱᱠᱟ ᱞᱮᱠᱟᱛᱮ ᱵᱟᱧᱪᱟᱣ ᱞᱟᱹᱜᱤᱜ ᱡᱚᱛᱚ ᱠᱚᱥᱴᱚ ᱵᱟᱠᱚ ᱧᱟᱢᱟ ᱚᱱᱠᱟ ᱞᱟᱹᱜᱤᱜ ᱛᱚᱵᱛᱚᱠ ᱩᱱᱠᱩ ᱵᱟᱝᱠᱚ ᱵᱟᱧᱪᱟᱣ ᱫᱟᱲᱮᱭᱟᱜᱼᱟ᱾ ᱢᱚᱸᱡᱽ ᱛᱮ
ᱦᱮᱸᱻ᱾ ᱱᱚᱣᱟ ᱠᱚ ᱦᱩᱰᱤᱧ ᱦᱩᱰᱤᱧ ᱠᱷᱚᱱ ᱜᱮᱮ ᱟᱹᱰᱤ ᱠᱤᱪᱷᱩ ᱵᱚᱱ ᱧᱮᱞ ᱠᱷᱚᱱ ᱜᱮ ᱟᱹᱰᱤ ᱠᱤᱪᱷᱩ ᱵᱚᱱ ᱧᱮᱞ ᱫᱟᱲᱮᱜᱼᱟ᱾ ᱢᱟᱨᱟᱝ ᱢᱟᱨᱟᱝ ᱟᱹᱨᱩ ᱯᱷᱮᱨᱟᱣ ᱠᱚ ᱦᱮᱡ ᱫᱟᱲᱮᱜᱼᱟ᱾ ᱱᱚᱣᱟ ᱦᱩᱰᱤᱧ ᱤᱥᱴᱮᱯ ᱠᱷᱚᱱ ᱜᱮ ᱛᱟᱨᱯᱚᱨᱮ ᱱᱚᱣᱟ ᱠᱚᱫᱚ ᱵᱮᱥ ᱱᱤᱛᱚᱜ ᱫᱚ ᱩᱱᱟᱹᱜ ᱵᱟᱝ ᱯᱟᱲᱟᱜ ᱠᱟᱱ ᱨᱮᱦᱚᱸ ᱯᱚᱨᱮᱨ ᱠᱷᱮᱛᱨᱚ ᱨᱮ, ᱚᱨᱥᱚᱝ ᱡᱟᱹᱥ ᱛᱤ ᱯᱟᱲᱟᱜᱼᱟ ᱦᱟᱯᱮᱱ ᱫᱤᱱ ᱨᱮ᱾
ᱦᱳᱭ ᱵᱟᱹᱭᱻ ᱵᱟᱹᱭ ᱛᱮᱢᱟ ᱛᱷᱚᱲᱟ ᱜᱟᱱ ᱦᱮᱸᱻ᱾
ᱦᱮᱸ ᱞᱟᱹᱭ ᱢᱮ ᱪᱮᱜ ᱮᱢ ᱞᱟᱹᱭᱮᱜ ᱛᱟᱦᱮᱸᱜ?
ᱵᱟᱹᱭ ᱵᱟᱹᱭ ᱛᱮᱢᱟ ᱛᱷᱚᱲᱟ ᱜᱟᱱ ᱱᱤᱛᱚᱜ ᱧᱮᱞᱚᱜ ᱠᱟᱱ ᱜᱮᱭᱟ᱾ ᱪᱮᱫᱟᱜ ᱥᱮ ᱱᱤᱛᱚᱜ ᱟᱭᱢᱟ ᱡᱟᱭᱜᱟ ᱨᱮ ᱚᱝᱠᱟ ᱱᱤᱛᱚᱜ ᱢᱟ ᱟᱹᱰᱤ ᱜᱟᱱ ᱠᱚ ᱪᱟᱥᱵᱟᱥ ᱠᱮᱭᱟ᱾ ᱟᱨ ᱫᱟᱜ ᱵᱮᱜᱚᱨ ᱛᱮ ᱱᱤᱛᱳᱝ ᱪᱟᱥᱵᱟᱥ ᱵᱟᱭ ᱦᱩᱭᱩᱜ ᱠᱟᱱᱟ᱾
ᱛᱚ ᱟᱭᱢᱟ ᱡᱟᱭᱜᱟ ᱨᱮ ᱱᱤᱛᱚᱜ ᱫᱟᱜ ᱵᱟᱝ ᱤᱭᱟᱹᱛᱮ ᱪᱟᱥ ᱵᱟᱥ ᱵᱟᱝ ᱦᱩᱭᱩᱜ ᱠᱟᱱᱛᱮ ᱱᱤᱛᱚᱜ ᱵᱩᱡᱷᱟᱹᱜ ᱠᱟᱱᱟ, ᱡᱮ ᱫᱟᱜ ᱠᱮᱭᱟᱭ ᱥᱚᱢᱚᱭ ᱨᱮ ᱮᱱᱠᱷᱟᱱ ᱪᱟᱥ ᱦᱩᱭ ᱠᱚᱜᱼᱟ, ᱥᱚᱢᱚᱭ ᱨᱮ᱾ ᱟᱨ ᱥᱚᱢᱚᱭ ᱨᱮ ᱡᱩᱫᱤ ᱪᱟᱥ ᱵᱟᱭ ᱦᱩᱭᱩᱜᱼᱟ᱾ ᱢᱮᱱᱠᱷᱟᱱ ᱫᱚ ᱟᱭᱢᱟ ᱞᱮᱠᱟᱱ ᱟᱵᱚ ᱪᱟᱹᱥᱤ ᱵᱟᱹᱥᱤ ᱦᱚᱲᱟᱜ ᱠᱚᱥᱴᱚ ᱦᱩᱭᱩᱜ ᱛᱟᱵᱚᱱᱟ ᱦᱳᱭ ᱥᱮ?
ᱟᱫᱚ ᱱᱚᱣᱟ ᱫᱟᱜ ᱵᱟᱝ ᱦᱩᱭ ᱨᱮᱱᱟᱜ ᱦᱚᱸ ᱱᱟᱱᱟ ᱞᱮᱠᱟᱱ ᱦᱟᱸᱜ ᱮᱻ ᱪᱮᱜ ᱠᱚ ᱞᱟᱹᱭᱟ ᱠᱟᱨᱚᱱ ᱠᱚ ᱢᱮᱱᱟᱜᱼᱟ ᱱᱟᱜ᱾ ᱢᱤᱫᱴᱮᱱ ᱫᱚ ᱵᱟᱝ ᱡᱮᱢᱚᱱ ᱫᱟᱨᱮ ᱢᱟᱜ᱾ ᱱᱚᱣᱟ ᱦᱚᱸ ᱠᱟᱨᱚᱱ ᱦᱩᱭ ᱫᱟᱲᱮᱜᱼᱟ᱾ ᱛᱟᱨᱯᱚᱨᱮ ᱱᱚᱣᱟ ᱡᱟᱦᱟᱸ ᱵᱟᱹᱲᱤᱡ ᱫᱩᱣᱟᱹ, ᱛᱮ ᱟᱵᱚᱣᱟᱜ ᱱᱚᱣᱟ ᱯᱩᱨᱟᱹ ᱦᱚᱭᱞᱚᱝ ᱜᱮ ᱯᱟᱞᱴᱟᱣ ᱩᱛᱟᱹᱨᱚᱜ ᱠᱟᱱᱟ᱾ ᱟᱹᱨᱩ ᱯᱷᱮᱨᱟᱜ ᱠᱟᱱᱟ ᱯᱩᱨᱟᱹ ᱛᱟᱨᱯᱚᱨᱮᱻ᱾ ᱠᱟ ᱫᱟᱜ ᱠᱚ ᱟᱹᱛᱷᱟᱹᱲᱤ ᱜᱮᱵᱚᱱ ᱤᱭᱟᱹᱭ ᱫᱟ᱾ ᱰᱟᱭᱨᱮᱠᱴ ᱟᱵᱚᱣᱟᱜ ᱞᱟᱭᱚᱝ ᱨᱮ ᱚᱨᱥᱚᱝ ᱯᱟᱲᱟᱜ ᱠᱟᱱᱟ᱾ ᱡᱟᱦᱟᱸ ᱠᱷᱟᱹᱛᱤᱨ ᱛᱮ ᱵᱷᱟᱨᱥᱟᱢᱢᱚ ᱴᱟᱜ ᱯᱩᱨᱟᱹ ᱵᱟᱹᱲᱤᱡ ᱩᱛᱟᱹᱨ ᱠᱟᱱᱟ᱾ ᱱᱤᱛᱚᱜ ᱨᱮᱜᱮ ᱱᱤᱛᱼᱱᱚᱝᱠᱟ ᱧᱮᱞᱚᱜᱚᱜ ᱠᱟᱱᱟ, ᱟᱨ ᱠᱤᱪᱷᱩ ᱫᱤᱱ ᱯᱚᱨᱮ ᱫᱚ ᱱᱟᱜ ᱵᱚᱱ ᱧᱮᱞᱟ ᱫᱟᱜ ᱜᱮ ᱟᱹᱰᱤ ᱠᱚᱢ ᱦᱩᱭᱩᱜ ᱠᱟᱱᱟ᱾ ᱦᱚᱜ ᱚᱝᱠᱟᱱ ᱚᱵᱚᱥᱛᱷᱟ ᱦᱚᱸ ᱦᱮᱡ ᱫᱟᱲᱮᱭᱟᱜᱼᱟ᱾
ᱦᱳᱭᱻ ᱟᱸᱻ᱾ ᱱᱮᱛᱟᱨ ᱢᱟ ᱟᱭᱢᱟ ᱡᱟᱭᱜᱟ ᱨᱮ ᱚᱝᱠᱟ ᱧᱮᱞᱚᱜ ᱠᱟᱱᱟ, ᱠᱤ ᱵᱤᱨ ᱠᱚᱠᱚ ᱡᱚᱸᱰᱮᱭᱟᱜ ᱠᱟᱱᱟ ᱦᱳᱭ ᱥᱮ᱾ ᱛᱚ ᱚᱝᱠᱟ ᱞᱮᱠᱟ ᱛᱮ ᱟᱭᱢᱟ ᱫᱟᱨᱮ ᱠᱚᱦᱚᱸ ᱡᱩᱰᱤ ᱨᱟᱯᱟᱜ ᱪᱟᱵᱟᱜ ᱠᱟᱱᱟ᱾ ᱟᱨ ᱢᱟᱜᱮᱜ ᱟᱠᱚ ᱛᱚ ᱚᱱᱟ ᱦᱚᱸ ᱞᱟᱹᱭ ᱠᱮᱜ ᱟᱢ ᱡᱮ ᱢᱤᱜᱴᱮᱡ ᱫᱟᱨᱮ ᱠᱚ ᱢᱟᱜᱮᱜᱼᱟ ᱛᱚ ᱮᱱᱠᱷᱟᱱ ᱚᱸᱰᱮ ᱵᱟᱨᱭᱟ ᱯᱮᱭᱟ ᱫᱟᱨᱮ ᱨᱚᱦᱚᱭ ᱞᱟᱹᱜᱛᱤ ᱠᱟᱱᱟ᱾ ᱢᱮᱱᱠᱷᱟᱱ ᱚᱝᱠᱟ ᱟᱭᱢᱟ ᱞᱮᱠᱟᱱ ᱦᱚᱲ ᱵᱟᱝ ᱠᱚ ᱦᱩᱫᱤᱥᱮᱜ ᱠᱟᱱᱟ, ᱱᱤᱛᱚᱜ ᱡᱮ ᱢᱤᱫᱴᱮᱱ ᱫᱟᱨᱮᱧ ᱢᱟᱜ ᱠᱮᱫᱟ ᱟᱨ ᱵᱟᱨᱭᱟ ᱜᱟᱱᱤᱧ ᱨᱚᱦᱚᱭ ᱠᱟᱜᱼᱟ, ᱠᱟᱨᱚᱱ ᱚᱱᱟ ᱦᱟᱨᱟᱜ ᱛᱮ ᱥᱚᱢᱚᱭ ᱛᱚ ᱵᱟᱝ ᱞᱟᱜᱟᱜ ᱠᱟᱱᱟ᱾ ᱢᱮᱱᱠᱷᱟᱱ ᱟᱭᱢᱟ ᱦᱚᱲ ᱚᱝᱠᱟ ᱵᱟᱝᱵᱚᱱ ᱪᱮᱠᱟᱭ ᱫᱟ᱾ ᱡᱚᱫᱤ ᱵᱚᱪᱷᱚᱨ ᱨᱮᱜᱮ ᱢᱤᱫᱴᱮᱱ ᱦᱚᱲ ᱜᱷᱟᱸᱨᱚᱡᱽ ᱨᱮ ᱵᱟᱨᱭᱟ ᱠᱟᱛᱮᱜ ᱫᱟᱨᱮ ᱠᱤᱱ ᱨᱚᱦᱚᱭᱟ ᱛᱚ ᱢᱤᱫᱴᱮᱱ ᱜᱷᱟᱸᱨᱚᱡᱽ ᱨᱮ ᱡᱟᱹᱥᱛᱤ ᱵᱟᱝᱠᱷᱟᱱ ᱯᱳᱱ ᱦᱚᱲ ᱢᱚᱬᱮ ᱦᱚᱲ ᱫᱚ ᱢᱮᱱᱟᱜ ᱵᱚᱱ ᱜᱮᱭᱟ ᱦᱮᱸᱥᱮ ᱟᱨ ᱢᱚᱬᱮ ᱦᱚᱲ ᱨᱮ ᱡᱩᱫᱤᱢ ᱵᱟᱨᱭᱟ ᱠᱟᱛᱮᱜ ᱵᱟᱝ ᱨᱮᱦᱚᱸ ᱢᱤᱫᱴᱮᱱ ᱠᱟᱛᱮᱜ ᱫᱟᱨᱮ ᱵᱚᱱ ᱨᱚᱦᱚᱭᱟ᱾ ᱛᱚ ᱢᱟᱱᱞᱤᱭᱟ ᱯᱩᱱᱭᱟ ᱵᱟᱝ ᱨᱮᱦᱚᱸ ᱯᱮᱭᱟ ᱛᱚᱭ ᱦᱩᱭᱩᱜ ᱜᱮᱭᱟ? ᱯᱮᱭᱟ ᱛᱚ ᱡᱟᱦᱟᱸ ᱞᱮᱠᱟᱛᱮ ᱫᱟᱲᱮᱜ ᱜᱮᱭᱟ ᱟᱫᱚ ᱱᱮᱛ ᱱᱮᱛᱟᱨ ᱚᱝᱠᱟ ᱚᱠᱚᱭ ᱦᱚᱸ ᱵᱟᱝᱠᱚ ᱩᱭᱦᱟᱹᱨ ᱵᱷᱟᱵᱽᱱᱟᱭᱮᱜᱼᱟ ᱠᱤ ᱛᱷᱚᱲᱟ ᱜᱟᱱ ᱫᱟᱨᱮᱧ ᱨᱚᱦᱚᱭ ᱠᱟᱜᱼᱟ, ᱦᱮᱸ ᱢᱮᱱᱠᱷᱟᱱ ᱥᱳᱥᱟᱞ ᱢᱤᱰᱤᱭᱟ ᱨᱮᱫᱚ ᱠᱚᱨᱮ ᱠᱚ ᱯᱳᱥᱴ ᱛᱟᱦᱮᱸᱱᱟ ᱠᱤ ᱤᱱᱴᱟᱨᱱᱮᱥᱱᱮᱞ ᱤᱱᱵᱟᱭᱨᱢᱮᱱᱴ ᱰᱮ, ᱠᱟᱛᱮᱜ ᱟᱭᱢᱟ ᱞᱮᱠᱟᱱ ᱦᱚᱲᱤᱧ ᱧᱮᱞ ᱠᱚ ᱛᱟᱦᱮᱸᱱᱟ ᱮᱱᱠᱷᱟᱱ ᱫᱟ ᱫᱟᱨᱮ ᱨᱚᱦᱚᱭ ᱞᱟᱹᱜᱤᱜ ᱫᱚ ᱚᱠᱚᱭ ᱦᱚᱸ ᱵᱟᱠᱚ ᱠᱩᱨᱩᱢᱩᱴᱩᱭ ᱛᱟᱦᱮᱸᱱᱟ ᱟᱹᱰᱤ ᱜᱟᱱ ᱧᱮᱞᱚᱜ ᱠᱟᱱᱟ ᱫᱤᱥᱚᱢ ᱨᱮ ᱱᱤᱛᱚᱜ
ᱴᱷᱤᱠ ᱴᱷᱤᱠ ᱛᱟᱨᱯᱚᱨᱮ ᱱᱟᱦᱜ ᱟᱞᱮ ᱱᱚᱰᱮ ᱦᱚᱸ ᱚᱝᱠᱟ ᱜᱮ ᱦᱩᱭᱩᱜ ᱠᱟᱱᱟ ᱱᱟᱜ᱾ ᱫᱟᱜᱨᱮᱱᱟᱜ ᱫᱟᱨᱮ ᱫᱚ ᱜᱚᱡ ᱪᱟᱵᱟᱭ ᱱᱟ ᱱᱤᱛᱚᱜ ᱫᱚ᱾ ᱛᱟᱨᱯᱚᱨᱮ ᱱᱤᱛᱚᱜ ᱱᱟᱜ ᱧᱮᱞᱚᱜ ᱠᱟᱱᱟ ᱦᱤᱥᱴᱨᱤ ᱨᱮ ᱞᱟᱦᱟ ᱛᱮᱻ ᱱᱚᱜ-ᱚᱭ ᱦᱤᱥᱴᱨᱤ ᱥᱟᱵᱽᱡᱮᱠᱴ ᱨᱮᱠᱚ ᱯᱟᱲᱦᱟᱣ ᱠᱚ ᱛᱟᱦᱮᱸᱫ ᱡᱮ ᱞᱟᱦᱟᱛᱮ ᱪᱮᱫ ᱜᱷᱚᱴᱚᱱᱟ ᱦᱩᱭ ᱟᱠᱟᱱᱟ᱾ ᱛᱟᱨᱯᱚᱨᱮ ᱱᱟᱦᱟᱜ ᱜᱷᱚᱴᱚᱱᱟ ᱟᱞᱚ ᱦᱩᱭᱩᱜ ᱢᱟ ᱚᱱᱟ ᱠᱷᱟᱹᱛᱤᱨ ᱛᱮ ᱱᱚᱣᱟ ᱠᱚ ᱱᱟᱜᱟᱢ ᱨᱮ ᱚᱱᱠᱟᱱᱟᱜ ᱡᱤᱱᱤᱥ ᱠᱚᱠᱚ ᱮᱢ ᱟᱠᱟᱫᱟ ᱡᱟᱛᱮ ᱯᱚᱨᱮᱨ ᱠᱷᱮᱛᱨᱚ ᱨᱮ ᱱᱚᱣᱟ ᱠᱚ ᱟᱞᱚ ᱦᱩᱭᱩᱜ ᱢᱟ᱾ ᱱᱚᱸᱰᱮ ᱠᱷᱚᱱ ᱠᱚ ᱥᱮᱬᱟᱭ ᱢᱟ ᱢᱮᱱᱠᱷᱟᱱ ᱱᱤᱛᱚᱜ ᱧᱮᱞᱚᱜᱚᱜ ᱠᱟᱱᱟ ᱦᱤᱥᱴᱨᱤ ᱥᱤᱞᱮᱵᱟᱥ ᱨᱮ ᱟᱨ ᱢᱤᱫᱴᱮᱱ ᱡᱤᱱᱤᱥ ᱠᱚ ᱮᱰ ᱠᱟᱫᱟ, ᱱᱚᱣᱟ ᱫᱚ ᱦᱩᱭᱩᱜ ᱠᱟᱱᱟ ᱤᱱᱵᱷᱟᱨᱟᱨᱢᱮᱱᱴᱟᱞ ᱦᱤᱥᱴᱨᱤ ᱱᱟᱣᱟ ᱜᱮ ᱦᱮᱸᱥᱮ ᱱᱤᱭᱟᱹ ᱥᱮᱨᱢᱟ ᱜᱮ ᱱᱟᱦᱟᱜ ᱤᱧ ᱤᱧᱟᱹᱜ ᱦᱚᱸ ᱡᱮᱦᱮᱛᱩ ᱦᱤᱥᱴᱨᱤ ᱠᱟᱱ ᱛᱤᱧᱟᱹ ᱱᱟᱜᱟᱢ ᱠᱟᱱ ᱛᱤᱧᱟᱹ ᱟᱫᱚ ᱚᱱᱟᱨᱤᱧ ᱧᱟᱢ ᱮᱟ᱾ ᱞᱟᱹᱭᱟ ᱱᱚᱣᱟ ᱫᱚ ᱪᱮᱫ ᱮᱢᱚᱱ ᱥᱟᱹᱜᱟᱹᱭ ᱢᱮᱱᱟᱜ ᱛᱮ ᱡᱮ ᱱᱟᱜᱟᱢ ᱥᱟᱞᱟᱜ ᱠᱚ ᱢᱮᱥᱟ ᱠᱟᱫᱟ?